ᱞᱟᱭ ᱫᱟᱹᱧ ᱛᱟᱦᱚᱞᱮ ᱦᱤᱡᱩᱜ ᱢᱮ ᱫᱮᱛᱟ ᱛᱟᱲᱟ ᱛᱟᱲᱤ ᱾
ᱦᱮᱸ ᱚᱱᱟᱜᱮ ᱠᱟᱹᱴᱤᱡ ᱫᱟᱠᱟ ᱠᱚ ᱡᱚᱢ ᱵᱟᱲᱟ ᱦᱩᱭᱩᱜ ᱠᱟᱱ ᱛᱟᱦᱮᱸᱫ ᱛᱚ ᱾ ᱩᱛᱩ ᱠᱚ ᱥᱤᱵᱤᱞ ᱜᱮ ᱩᱛᱩ ᱠᱚ ᱥᱵᱩᱞ ᱠᱚ ᱦᱩᱭ ᱠᱟᱱᱟᱱ ᱛᱟᱦᱮᱸᱫ ᱾
ᱵᱷᱚᱨᱟᱣ ᱟᱨ ᱵᱷᱚᱨᱟᱣ ᱠᱚᱜᱮ ᱛᱚ ᱢᱩᱥᱠᱤᱞ ᱫᱚ, ᱢᱟ ᱛᱟᱦᱚᱞᱮ ᱵᱷᱚᱨᱟᱣ ᱦᱚᱴᱚ ᱠᱟᱜ ᱢᱮ᱾ ᱢᱤᱫ ᱜᱷᱟᱨᱤᱡ ᱛᱮ
ᱟᱨ ᱚᱠᱟ ᱥᱮᱫ ᱨᱮ ᱢᱮᱱᱟᱜ ᱢᱮᱭᱟ᱾
ᱪᱩᱞᱩᱝ ᱟᱹᱞᱤᱧ ᱫᱩᱲᱩᱵ ᱛᱟᱲᱚᱜᱼᱟᱞᱤᱧ ᱾
ᱦᱮᱞᱳ ᱦᱮᱸ ᱦᱮᱸ ᱨᱟᱥᱛᱟ ᱨᱮᱜᱮ ᱢᱤᱱᱟᱹᱧᱟ ᱱᱚᱜᱼᱚᱭ ᱾
ᱦᱮᱸ ᱚᱱᱟᱜᱮ ᱦᱟᱱᱰᱮ ᱫᱷᱟᱢᱟᱠᱟ ᱦᱩᱭᱩᱜ ᱠᱟᱱᱟ ᱛᱚ ᱦᱩᱸ ᱡᱤᱞ ᱪᱟᱠᱷᱱᱟ ᱟᱛᱮᱞᱤᱧ ᱫᱩᱲᱩᱵ ᱟᱠᱟᱱᱟ ᱾
ᱚᱠᱚᱭ ᱚᱠᱚᱭ ᱜᱚᱴᱨᱟᱭ ᱢᱚᱴᱨᱟᱭ ᱢᱮᱱᱟᱜ ᱠᱚᱣᱟ ᱥᱮ ᱪᱮᱫ?
ᱵᱟ ᱵᱟ ᱾
ᱨᱚᱴᱮ ᱵᱷᱟᱹᱡᱤ ᱠᱚ ᱟᱹᱜᱩ ᱟᱠᱟᱫᱟᱢ ᱥᱮ ᱵᱟᱝ?
ᱦᱮᱡ ᱞᱮᱠᱷᱟᱱ ᱜᱮᱛᱚᱢ ᱧᱮᱧᱢᱟ ᱾
ᱟᱫᱚ ᱟᱹᱨᱤ ᱠᱷᱚᱱᱟᱜ ᱜᱮ ᱱᱚᱛᱮ ᱠᱷᱚᱱᱟᱜ ᱜᱮ ᱞᱟᱹᱭ ᱞᱮᱠᱷᱟᱱ ᱫᱚ ᱵᱷᱟᱜᱤᱜᱼᱟ ᱥᱤᱵᱤᱞ ᱧᱚᱜ ᱾
ᱨᱟᱱ ᱢᱮᱥᱟ᱾ ᱦᱩ
ᱚᱱᱟ ᱠᱚ ᱚᱠᱟ ᱛᱤᱱᱟᱹᱜ ᱡᱷᱟᱹᱞ ᱮᱢ ᱛᱤᱭᱳᱜ ᱠᱮᱫᱟ?
ᱛᱤᱭᱟᱹᱜ ᱦᱩᱭ ᱟᱠᱟᱱᱟ ᱯᱨᱟᱭ ᱠᱟᱪᱷᱟ ᱠᱟᱪᱷᱤ ᱛᱤᱭᱟᱹᱜ ᱟᱹᱜᱩᱭᱮᱫ ᱟᱹᱧ ᱚᱱᱟ ᱦᱚᱸ᱾
ᱚᱱᱟ ᱩᱞ ᱩᱞ ᱵᱩᱴᱟᱹᱢ ᱧᱟᱢ ᱞᱮᱫᱟ ᱥᱮ ᱵᱟᱝ ᱛᱟᱦᱚᱞᱮ?
ᱩᱞ ᱵᱩᱴᱟᱹ ᱫᱚ ᱵᱟᱱᱩᱜ-ᱟ ᱱᱚᱛᱮ ᱟᱯᱮᱞ ᱫᱟᱨᱮ ᱵᱚᱨᱚᱝ ᱢᱮᱱᱟᱜᱼᱟ ᱱᱚᱰᱮ ᱾
ᱚ ᱟᱨ ᱤᱭᱟᱹ ᱠᱩᱫ ᱫᱟᱨᱮ?
ᱠᱩᱫᱽ ᱫᱟᱨᱮ ᱫᱚ ᱵᱟᱹᱱᱩᱜ-ᱟ ᱱᱚᱛᱮ ᱦᱟᱱᱮ ᱤᱭᱟᱹ
ᱚᱱᱮ ᱪᱮᱫ ᱡᱚᱜ ᱫᱚ ᱚᱱᱮ ᱦᱮᱸᱫᱮ ᱦᱮᱸᱫᱮ ᱚᱱᱟ ᱰᱷᱮᱞᱟ ᱥᱮ ᱰᱷᱤᱞᱩ ᱠᱚ ᱞᱟᱹᱭᱟ ᱚᱱᱮ ᱚᱱᱠᱟᱱᱟᱜ ᱫᱟᱨᱮ᱾
ᱚ ᱟᱨ ᱵᱟᱠᱟ ᱵᱮᱸᱜᱟᱲ ᱠᱚ ᱫᱟᱨᱮ ᱵᱟᱢ ᱧᱟᱢ
ᱮᱸ ᱦᱮᱸ ᱵᱟᱠᱟ ᱵᱮᱸᱜᱟᱲ ᱫᱚ ᱵᱟᱝ ᱠᱩᱸᱫᱽᱨᱤ ᱫᱟᱨᱮ ᱠᱚ ᱧᱮᱞ ᱦᱩᱭᱮᱱᱟ ᱵᱟᱨᱭᱟ ᱜᱟᱱ᱾
ᱚᱸ ᱾ ᱟᱨ ᱠᱩᱛᱩᱵ ᱢᱤᱱᱟᱨ ᱠᱚ ᱚᱱᱟ ᱠᱚᱨᱮ ᱥᱟᱭᱤᱰ ᱥᱟᱭᱤᱰ ᱛᱮ ᱛᱟᱦᱮᱸ ᱠᱟᱱᱟ ᱥᱮ ᱛᱟᱡᱽ ᱢᱚᱦᱚᱞ ᱠᱚ ᱦᱩᱭ ᱚᱱᱟ
ᱮ-ᱦᱮᱸᱜ ᱚᱱᱟ ᱠᱚᱫᱚ ᱵᱟᱹᱱᱩᱜ-ᱟ ᱾ ᱵᱩᱨᱩᱡ ᱠᱷᱟᱞᱤᱯᱟ ᱱᱚᱝᱠᱟᱱᱟᱜ ᱡᱟᱦᱟᱸ ᱞᱮᱠᱟᱱᱟᱜ ᱴᱟᱣᱟᱨ ᱠᱚ ᱢᱮᱱᱟᱜ-ᱟ᱾
ᱚᱱᱮ ᱴᱟᱣᱟᱨ ᱠᱚᱨᱮ ᱜᱮ ᱚᱱᱟ ᱚᱸᱰᱮ ᱫᱮᱡ ᱠᱟᱛᱮᱜ ᱧᱮᱧᱟᱢ ᱟᱢ ᱡᱟᱛᱮ ᱢᱟᱱᱮ ᱛᱟᱲᱟ ᱛᱟᱹᱲᱤ ᱛᱤᱭᱟᱹᱜᱟᱢ ᱟᱢ ᱟᱲᱟ ᱪᱚᱴ ᱨᱮ ᱫᱮᱡ ᱠᱟᱛᱮ ᱫᱚᱱ ᱜᱚᱜ ᱠᱟᱜ ᱢᱮ ᱟᱹᱰᱤ ᱪᱟᱲᱮᱢ ᱛᱤᱭᱚᱜᱟ ᱾
ᱦᱮᱸ ᱦᱩᱸᱦᱩᱸ ᱫᱚᱱ ᱠᱚᱛᱛᱮ ᱜᱮᱞᱮ ᱱᱚᱛᱮ ᱡᱟᱦᱟᱸᱱᱟᱜ ᱞᱟᱜᱟᱜ-ᱟ ᱩᱰᱟᱹᱜ ᱞᱮᱠᱟᱱᱟᱜ᱾ ᱛᱟᱦᱞᱮ ᱵᱟᱹᱠᱲᱟᱹᱜ ᱛᱟᱹᱱᱤᱡ ᱛᱚᱞ ᱦᱩᱭᱩᱜ-ᱟ ᱠᱤᱝᱵᱟ
ᱪᱮᱫ ᱞᱟᱹᱭ ᱢᱮ ᱩᱰᱟᱹᱣ ᱢᱮ ᱦᱩᱭᱩᱜ-ᱟ ᱚᱱᱟ ᱪᱟᱯ ᱵᱟᱹᱱᱩᱜ-ᱟ᱾
ᱵᱟᱝ ᱞᱟᱹᱭ ᱮᱫᱟᱹᱧ ᱩᱱᱟᱹᱜ ᱪᱚᱴ ᱠᱷᱚᱱᱟᱜ ᱫᱚᱱ ᱠᱚᱛᱛᱮ ᱜᱮᱞᱮ ᱡᱟᱦᱟᱱᱟᱜ ᱜᱮ ᱯᱩᱞᱤ ᱥᱟᱠᱟᱢ ᱠᱤᱢᱵᱟ ᱠᱷᱤᱡᱩᱨ ᱥᱟᱠᱟᱢ ᱚᱱᱠᱟᱱᱟᱜ ᱛᱚᱞ ᱦᱩᱭᱩᱜ-ᱟ ᱛᱚ ᱡᱚᱡᱚ ᱥᱟᱠᱟᱢ ᱛᱮᱦᱚᱸ ᱩᱰᱟᱹᱜ ᱜᱟᱱᱚᱜ-ᱟ ᱢᱚᱸᱡᱽ ᱥᱟᱺᱦᱤᱡ ᱢᱟᱱᱮ ᱵᱷᱤᱭᱣᱩᱨ ᱨᱮᱱᱟᱜ ᱛᱟᱜᱽᱲᱟ ᱪᱮᱛᱟᱱ ᱠᱷᱚᱱᱟᱜ ᱮᱢ ᱧᱮᱧᱟᱢᱟ ᱥᱚᱞᱤᱴ ᱥᱟᱺᱦᱤᱡ ᱦᱮᱸ ᱾ ᱚᱱᱟ ᱠᱚ ᱧᱮᱞ ᱞᱮᱜᱟᱭ ᱦᱩᱭᱩᱜ-ᱟ ᱥᱮ ᱛᱚᱵᱮ ᱪᱮᱫ ᱞᱮᱠᱟ ᱵᱩᱡᱷᱟᱹᱜ-ᱟ ᱩᱰᱟᱹᱣ ᱠᱟᱛᱮᱫ᱾
ᱦᱩᱸ ᱧᱮᱞ ᱞᱟᱜᱟᱜ-ᱟ᱾
ᱛᱚᱵᱮ ᱥᱩᱫᱩ ᱥᱩᱫᱷᱩ ᱫᱚ ᱛᱟᱦᱮᱸ ᱵᱟᱭ ᱠᱟᱡᱟ ᱡᱮ ᱠᱟᱹᱴᱤᱡ ᱴᱨᱟᱭᱮᱞ ᱦᱩᱭᱩᱜ-ᱟ᱾ ᱡᱟᱦᱟᱸ ᱨᱮᱜᱮ ᱠᱤᱪᱷᱩᱱᱟ ᱠᱤᱪᱷᱩ ᱠᱚᱨᱛᱮ ᱦᱚᱵᱮᱠ᱾ ᱫᱤᱠᱩ ᱥᱮᱫ ᱪᱟᱞᱟᱣ ᱮᱱᱟ ᱚᱱᱟ ᱫᱚ ᱢᱟᱱᱮ ᱠᱤᱪᱷᱩ ᱠᱚᱨᱟᱣ ᱦᱳᱭᱳᱜ-ᱟ ᱢᱟᱱᱮ ᱥᱮᱛᱚᱢ ᱜᱩᱡᱩᱜ
ᱥᱮ ᱡᱤᱵᱚᱱ ᱦᱮ ᱡᱤᱵᱚᱱ ᱚᱱᱮ ᱠᱟᱹᱡ ᱡᱟᱦᱟᱱᱟᱜ
ᱦᱮᱸ ᱦᱮᱸ ᱮ᱾
ᱟᱹᱰᱤ ᱟᱹᱰᱤ ᱢᱟᱨᱟᱝ ᱜᱚᱞᱯᱚ ᱫᱚ ᱡᱤᱵᱚᱱ ᱨᱮᱱᱟᱜ ᱠᱟᱛᱷᱟ ᱠᱚᱨᱮ ᱦᱮᱸ ᱾ ᱟᱨ ᱱᱚᱣᱟ ᱤᱭᱟᱹ ᱥᱟᱣᱩᱱᱰ ᱪᱮᱫᱟᱜ ᱵᱟᱝ ᱵᱟᱹᱲᱛᱤᱜ ᱠᱟᱱᱟ ᱢᱟᱥᱮ ᱞᱟᱹᱭ ᱢᱮ ᱵᱟᱲᱟᱭᱟᱢ ᱡᱟᱦᱟᱱᱟᱜ ᱴᱮᱠᱱᱤᱠ ᱠᱚ᱾
ᱵᱟ ᱥᱟᱣᱩᱱᱰ ᱫᱚ ᱱᱚᱣᱟ ᱜᱮ ᱯᱷᱟ ᱱᱚᱣᱟ ᱜᱮ ᱞᱤᱢᱤᱴ᱾
ᱤ ᱭᱟ ᱟᱹᱰᱤ ᱟᱹᱰᱤ ᱠᱚᱢ ᱠᱚ ᱫᱚᱦᱚ ᱟᱠᱟᱫᱟ ᱞᱤᱢᱤᱴ ᱾ ᱟᱨ ᱟᱨ ᱠᱟᱹᱡ ᱪᱩᱞᱩᱝ ᱵᱷᱟᱹᱜᱤ ᱥᱟᱨ ᱞᱮᱱᱠᱷᱟᱱ ᱵᱷᱟᱹᱜᱤ ᱠᱚᱜ-ᱟ᱾ ᱢᱟᱱᱮ ᱚᱛ ᱨᱮ ᱫᱚᱦᱚ ᱵᱟᱝ ᱜᱟᱱᱚᱜ ᱠᱟᱱᱟ ᱯᱷᱳᱱ᱾
ᱵᱟ ᱢᱟᱱᱮ ᱚᱛ ᱨᱮ ᱫᱚᱦᱚ ᱠᱟᱛᱮᱫ ᱫᱚ ᱵᱟᱢ ᱟᱸᱡᱚᱢᱟ ᱨᱚᱲ᱾
ᱢᱟᱱᱮ ᱴᱷᱤᱠ ᱴᱷᱟᱠ ᱵᱟᱝ ᱟᱸᱡᱚᱢᱚᱜ ᱠᱟᱱᱟ, ᱟᱸᱡᱚᱢ ᱫᱚ ᱟᱸᱡᱚᱢᱚᱜ ᱠᱟᱱᱟ ᱾ ᱡᱟᱦᱟᱱᱟᱜ ᱢᱤᱥᱴᱮᱠ ᱞᱮᱱᱠᱷᱟᱱ ᱵᱤᱯᱚᱫ ᱜᱮᱭᱟ ᱾
ᱯᱩᱠᱩᱨ ᱫᱚ ᱯᱚᱭᱥᱟ ᱯᱩᱠᱩᱨ ᱦᱮᱸ
ᱛᱤᱱᱟᱹᱜ ᱡᱷᱟᱹᱞᱮᱢ ᱛᱤᱭᱟᱹᱜ ᱠᱮᱫᱟ?
ᱛᱤᱭᱳᱜ ᱠᱤᱫᱟᱹᱧ ᱱᱚᱜᱚᱭ ᱛᱚ ᱜᱟᱹᱰᱭᱟᱹ ᱠᱟᱪᱷᱟ ᱠᱟᱪᱷᱤ ᱚᱝᱠᱟ, ᱨᱚᱴᱮ
ᱜᱟᱹᱰᱤᱭᱟᱹ ᱦᱤᱛᱩᱝ ᱫᱚ ᱚᱠᱟᱨᱮ ᱜᱟᱹᱰᱤᱭᱟᱹᱢ ᱪᱟᱞᱟᱜ ᱠᱟᱱᱟ?
ᱟᱞᱮᱭᱟᱜ ᱜᱟᱹᱰᱭᱟᱹ ᱾
ᱚ ᱚᱱᱟ ᱚᱝᱠᱟ ᱴᱷᱤᱠ ᱚᱝᱠᱟᱛᱮ ᱦᱤᱡᱩᱜ ᱠᱟᱱᱟ ᱾ ᱟᱫᱚ ᱵᱟᱝ ᱱᱤᱛᱚᱝ ᱫᱚ ᱥᱟᱹᱨᱤ ᱠᱟᱛᱷᱟ ᱛᱮ ᱦᱮᱡ ᱨᱮᱦᱚᱸ ᱵᱟᱝ ᱪᱤᱠᱟᱹᱜ-ᱟ ᱠᱟᱨᱚᱱ ᱱᱤᱛᱚᱝ ᱫᱚ ᱜᱚᱞᱯᱚ ᱢᱮᱱᱟᱜ-ᱟ ᱚᱱᱟ ᱵᱮᱱᱟᱣ ᱜᱚᱞᱯᱚ ᱫᱚ ᱵᱮᱥᱤ ᱜᱷᱟᱹᱲᱤᱡ ᱵᱟᱝ ᱪᱟᱞᱟᱜ-ᱟ ᱛᱚ ᱾
ᱵᱟᱝ ᱪᱟᱞᱟᱜ-ᱟ ᱛᱚ ᱚᱱᱟ ᱜᱮᱛᱚᱧ ᱞᱟᱹᱭ ᱫᱟ ᱡᱟᱦᱟᱱᱟᱜ ᱜᱮ ᱢᱟᱱᱮ ᱯᱚᱭᱥᱟ ᱛᱟᱹᱱᱤᱜ ᱟᱹᱜᱩᱭ ᱢᱮ ᱫᱮᱞᱟ ᱦᱮᱸᱜ-ᱮ ᱴᱟᱥᱯᱷᱨᱚᱢᱟᱨ᱾
ᱵᱟᱝ ᱦᱤᱡᱩᱜ ᱢᱮ ᱫᱚ ᱵᱟᱝ ᱚᱠᱟᱨᱮ ᱦᱤᱡᱩᱜ ᱢᱮ ᱪᱤᱠᱟᱹᱭᱟᱢ ᱚᱱᱛᱮ ᱨᱮᱫᱚ᱾
ᱱᱚᱛᱮᱨᱮ ᱯᱳᱠᱳᱲᱤ ᱡᱚᱢ ᱦᱩᱭᱩᱜ-ᱟ ᱛᱷᱚᱲᱟᱜᱟᱱ ᱫᱮ ᱡᱟᱦᱟᱱᱟᱜ ᱜᱮ ᱱᱟᱥᱛᱟ ᱢᱟᱥᱛᱟ ᱦᱩᱭᱩᱜ-ᱟ ᱛᱷᱚᱲᱟᱜᱟᱱ᱾
ᱱᱚᱜ-ᱚ ᱱᱚᱝᱠᱟ ᱪᱮᱫᱟᱜ ᱴᱨᱮᱯ ᱨᱮᱢ ᱯᱷᱟᱥᱟᱣᱤᱧ-ᱟ ᱢᱟᱥᱮ ᱞᱟᱹᱭ ᱢᱮ ᱦᱤᱡᱩᱜ ᱢᱮ ᱟᱞᱚᱢ ᱞᱟᱹᱭᱟ ᱚᱱᱟ ᱠᱚ ᱠᱟᱛᱷᱟ ᱦᱤᱡᱩᱜ ᱢᱮ᱾
ᱚᱸᱰᱮ ᱫᱚ ᱨᱚᱲ ᱮᱠᱳᱜ-ᱟ ᱵᱟᱝ ᱟᱸᱡᱚᱢᱚᱜ-ᱟ ᱴᱷᱤᱠ ᱴᱷᱟᱠ᱾ ᱮᱠᱳ ᱞᱮᱝᱠᱷᱟᱱ ᱫᱚ ᱟᱫᱚ᱾ ᱵᱟᱝ ᱤᱭᱟᱹᱜ-ᱟ ᱱᱚᱰᱮ ᱨᱚᱴᱮ ᱠᱚ ᱪᱮᱜᱠᱟ ᱠᱚ ᱨᱟᱜ ᱫᱟ ᱱᱩᱠᱩ ᱥᱟᱵ ᱠᱟᱛᱮᱜ ᱵᱷᱟᱡᱤ ᱠᱚᱢ ᱥᱮ ᱫᱮᱞᱟ᱾
ᱵᱟᱝ ᱤᱠᱳᱜ-ᱟ ᱦᱤᱡᱩᱜ ᱟᱢ ᱛᱚ ᱦᱟᱱᱟ ᱫᱷᱟᱨᱮ ᱱᱚᱣᱟ ᱫᱷᱟᱨᱮ ᱫᱩᱲᱩᱵ ᱞᱮᱱᱠᱷᱟᱱ ᱜᱮ᱾ ᱥᱩᱱᱫᱨᱤ ᱜᱩᱞᱟᱯ᱾
ᱨᱤᱢᱤᱞ ᱫᱚᱭ ᱵᱟᱜᱟᱣᱱᱟ ᱥᱮ ᱪᱮᱜ? ᱵᱟᱭ ᱧᱮᱞ ᱵᱟᱲᱟᱜ ᱠᱟᱱᱟ ᱥᱮ ᱩᱱᱤ ᱡᱟᱦᱟ ᱥᱮᱜ ᱜᱮ ᱠᱚᱢᱯᱞᱤᱴ ᱫᱟᱭ ᱡᱟᱦᱟᱱᱟᱜ?
ᱠᱟᱱᱟᱭ ᱟᱢ ᱥᱮᱜ ᱨᱮᱜᱤ ᱚᱱᱛᱮ ᱨᱮᱜᱮ ᱢᱮᱱᱟᱭᱟ᱾
ᱚᱻ ᱦᱮᱸᱛᱚ ᱦᱚᱜᱚᱭ ᱪᱟᱞᱟᱜ ᱦᱳᱭᱳᱜ ᱠᱟᱱᱟ ᱪᱟᱯ ᱛᱚ ᱵᱟᱹᱱᱩᱜ-ᱟ᱾
ᱜᱮ ᱤᱭᱟᱹᱭ ᱦᱩᱭᱩᱜ-ᱟ᱾ ᱢᱤᱜ ᱫᱷᱟᱣ ᱟᱢ ᱥᱟᱞᱟᱜ ᱢᱤᱫ ᱫᱷᱟᱣᱮ ᱜᱚᱞᱯᱷᱚᱭᱟ ᱤᱧ ᱥᱟᱞᱟᱜ ᱢᱤᱜ ᱫᱷᱟᱣ ᱮᱸᱰᱮ ᱠᱷᱟᱱ ᱜᱮ᱾ ᱱᱚᱰᱮ ᱠᱷᱚᱱᱟᱜ ᱜᱮ ᱯᱩᱨᱟᱹ ᱜᱟᱱ ᱜᱚᱫᱚᱜ-ᱟ᱾
ᱜᱟᱱ ᱚᱠᱟ ᱞᱮᱠᱟᱱᱟᱜ ᱜᱟᱱᱮᱢ ᱞᱟᱹᱭ ᱦᱚᱪᱚᱭᱫᱟ ᱟᱹᱰᱤ ᱨᱚᱠᱚᱢᱟᱜ ᱜᱟᱱ ᱢᱮᱱᱟᱜ-ᱟ ᱵᱚᱱᱫᱷᱩᱠ ᱜᱟᱱ᱾ ᱟᱨᱚ ᱵᱚᱦᱩ ᱠᱤᱪᱷᱩ᱾
ᱟᱨᱚ ᱚᱱᱮ ᱤᱝᱞᱤᱥ ᱥᱮᱜ ᱮ ᱠᱟᱛᱷᱟᱭᱟ ᱚᱱᱟ ᱦᱚᱲᱛᱮ ᱨᱚᱲ ᱢᱮ᱾
ᱮᱸ ᱚᱱᱮ ᱥᱮᱸᱜᱮᱞ ᱴᱩᱴᱤ ᱚᱱᱮ ᱡᱟᱸᱦᱟ ᱠᱚ ᱞᱟᱹᱭ ᱥᱮᱸᱜᱮᱞ ᱜᱩᱞᱟᱹ ᱠᱚ ᱩᱰᱩᱠᱚᱜ᱾ ᱫᱚ ᱚᱱᱮ ᱚᱱᱟ ᱠᱩ ᱪᱮᱜ ᱠᱩᱠᱩ ᱞᱟᱹᱭᱟ ᱥᱟᱨ ᱠᱚ ᱵᱟᱝ? ᱦᱳᱭ ᱚᱝᱠᱟᱱᱟᱜ᱾
ᱛᱟᱞᱦᱮ ᱪᱮᱜ ᱫᱟᱠᱟ ᱠᱚᱫᱚᱢ ᱡᱚᱢ ᱟᱹᱜᱩ ᱠᱮᱫᱟ ᱥᱮ ᱵᱟᱝ᱾
ᱡᱚᱢ ᱦᱩᱭ ᱱᱟ ᱛᱟᱜᱲᱟ ᱩᱛᱩ ᱟᱛᱮᱫ ᱜᱮ᱾
ᱚᱻ ᱟᱢ ᱟᱢᱜᱮ ᱵᱷᱟᱜᱮ ᱱᱚᱜᱚᱭ ᱛᱟᱜᱲᱟ ᱩᱛᱩ ᱵᱟᱱᱩᱜ-ᱟ ᱪᱮᱜ ᱮᱢ ᱞᱟᱹᱭᱟ ᱱᱚᱸᱰᱮ ᱜᱮ ᱦᱤᱡᱩᱜ ᱢᱮ ᱟᱞᱚᱢ ᱠᱟᱭᱫᱟᱭᱟ᱾
ᱦᱚᱸᱜ-ᱚᱭ ᱛᱚ ᱯᱩᱨᱟᱹᱣᱱᱟ ᱱᱚᱣᱟ ᱦᱚᱸ ᱪᱟᱯ ᱫᱚ ᱵᱟᱹᱱᱩᱜ-ᱟ᱾ ᱦᱩᱭᱱᱟ ᱪᱟᱞᱟᱜ ᱦᱩᱭᱩᱜ ᱠᱟᱱᱟ ᱟᱸ ᱱᱟᱸᱰᱮ ᱱᱟᱸᱰᱮ ᱢᱚᱡᱽ ᱜᱮ ᱥᱮᱸᱜᱮᱞ ᱡᱩᱞᱩᱜ ᱠᱟᱱ ᱛᱟᱦᱮᱸᱜ᱾ ᱠᱷᱩ ᱠᱷᱩ ᱠᱷᱩᱱᱴᱤ ᱨᱮ ᱚᱱᱟᱦᱚᱸᱠ᱾ ᱠᱷᱩᱱᱴᱤ ᱨᱮ ᱥᱮᱸᱜᱮᱞ ᱡᱩᱞᱩᱜ ᱠᱟᱱ ᱛᱟᱦᱮᱸᱜ᱾ ᱧᱮᱞ ᱠᱮᱭᱟᱢ ᱧᱮᱞ ᱧᱮᱞᱛᱮᱢ ᱠᱟᱴᱤᱢ ᱦᱟᱦᱟᱲᱟᱜ ᱠᱚᱜ-ᱟ ᱛᱷᱚᱲᱟ ᱜᱟᱱ᱾
ᱦᱩᱸ᱾
ᱵᱷᱮᱜᱟᱨ ᱧᱚᱜ ᱧᱮᱞᱚᱜ ᱠᱟᱱᱟ ᱱᱚᱣᱟ ᱥᱮᱸᱜᱮᱞ ᱫᱚ ᱟᱞᱟᱫᱟ ᱥᱮᱸᱜᱮᱞ ᱠᱟᱱᱟ ᱥᱮ᱾ ᱱᱚᱣᱟ ᱨᱮᱫᱚ ᱦᱟᱱᱮ ᱢᱟᱪᱤᱥ ᱠᱚᱛᱮ ᱛᱮᱫᱚ ᱵᱟᱝ ᱡᱩᱞᱩᱜ-ᱟ ᱥᱟᱦᱟᱱ ᱛᱮᱫᱚ ᱵᱟᱝ ᱡᱩᱞᱩᱜ-ᱟ ᱱᱚᱣᱟ ᱫᱚ ᱚᱱᱮ᱾ ᱛᱟᱨ ᱛᱟᱨᱛᱮ ᱡᱩᱞᱩᱜ ᱠᱟᱱᱟ᱾
ᱦᱩᱸ᱾
ᱟᱨ ᱠᱚᱫᱚ ᱠᱚ ᱚᱠᱟᱭᱮᱱᱟ ᱩᱱᱠᱩ ᱠᱚᱫᱚ᱾
ᱟᱨ ᱠᱚᱫᱚ ᱢᱮᱱᱟᱜ ᱠᱚᱣᱟ ᱟᱫᱚ ᱦᱟᱯᱮ ᱟᱫᱚ ᱩᱱᱟᱹᱜ ᱪᱟᱬ ᱠᱚ ᱩᱰᱩᱜ ᱫᱟᱲᱮᱜ-ᱟ ᱠᱤ᱾
ᱩᱫᱩᱜ ᱦᱩᱪᱩ ᱠᱩ ᱦᱩᱭᱩᱜ-ᱟ᱾
ᱥᱟᱸᱜᱮ ᱵᱚᱭᱦᱟ ᱦᱩᱸ ᱵᱟᱹᱫᱽ ᱵᱟᱹᱭᱦᱟᱹᱲ ᱨᱮ ᱠᱟᱢᱤ ᱛᱟᱵᱩᱱ᱾
ᱦᱮᱸ ᱵᱟᱹᱫᱽ ᱵᱟᱹᱭᱦᱟᱹᱲ ᱨᱮ ᱠᱟᱢᱤ ᱫᱚ ᱧᱤᱫᱟᱹ ᱵᱮᱲᱟ ᱫᱚ ᱵᱟᱝ ᱦᱳᱭᱳᱜ-ᱟ ᱫᱤᱱᱟᱹᱢᱟᱱ ᱜᱮ᱾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
ᱱᱤᱛᱩᱝ ᱫᱚ ᱟᱹᱰᱤ ᱦᱚᱲ ᱠᱚ ᱠᱟᱹᱢᱤᱭᱟ ᱱᱤᱛᱩᱝ ᱦᱟᱹᱝᱠᱩ ᱡᱤᱞᱤᱝ ᱠᱚ ᱮᱢᱟᱱ ᱛᱮᱢᱟᱱ ᱨᱚᱴᱚ ᱠᱚ᱾
ᱦᱩᱸ ᱵᱟ ᱨᱚᱴᱮ ᱠᱚ ᱠᱟᱹᱡ ᱦᱚᱞᱟᱱᱚᱜ ᱦᱚᱞᱟᱱᱚᱜ ᱵᱩᱡᱽ ᱫᱟᱢ ᱦᱮᱸ ᱵᱟᱜᱟᱣ ᱠᱟᱹᱱᱟᱹᱧ ᱨ ᱧᱮᱞ ᱫᱟ ᱤᱭᱟᱹ ᱠᱚ ᱫᱷᱩᱨᱟᱹ ᱠᱟᱱ ᱵᱤᱪᱟᱹᱨ ᱠᱚ ᱦᱟᱹᱴ ᱥᱟᱞᱟ ᱵᱤᱨᱟᱴ ᱛᱚ ᱞᱟᱹᱭ ᱫᱟᱹᱧ ᱱᱩᱠᱩ ᱦᱚᱸ᱾ ᱡᱚᱢᱟᱜ ᱠᱟᱱ ᱛᱟᱠᱚᱣᱟ᱾
ᱮᱠᱫᱚᱢ ᱟᱞᱮᱭᱟᱜ ᱵᱟᱲᱜᱮ ᱚᱛᱛᱚ ᱨᱮᱦᱚᱸ ᱚᱱᱠᱟᱜ ᱜᱮ ᱫᱚᱢᱮ ᱠᱚ ᱡᱟᱣᱨᱟ ᱟᱠᱟᱱ ᱛᱟᱦᱮᱸᱫ ᱪᱮᱫ ᱠᱚᱪᱚ ᱠᱚ ᱵᱷᱚᱡᱽ ᱠᱟᱫᱟ ᱵᱟᱯᱞᱟ ᱥᱮ ᱪᱮᱫ ᱵᱷᱟᱸᱰᱟᱱ ᱦᱩᱭᱩᱜ ᱠᱟᱱ ᱛᱟᱠᱚ ᱛᱟᱦᱮᱸᱫ᱾ ᱰᱷᱮᱨ ᱜᱮᱠᱚ ᱡᱟᱣᱨᱟ ᱟᱠᱟᱱ ᱛᱟᱦᱮᱸᱫ ᱟᱨ ᱥᱮᱨᱮᱧ ᱦᱚᱸᱠᱚ ᱥᱮᱨᱮᱧᱮ ᱴᱨᱟᱼᱟᱜ ᱴᱟᱨᱟᱜ ᱴᱨᱟᱼᱟᱜ
ᱟᱞᱟᱝ ᱜᱮᱞᱟᱝ ᱵᱩᱡᱷᱟᱹᱣᱟ ᱛᱮᱦᱮᱧ ᱫᱚ ᱪᱮᱫ ᱵᱟᱨ ᱵᱟᱵᱟ ᱦᱟᱹᱴᱤᱧ ᱪᱚᱭ ᱟᱞᱟᱝ ᱟ ᱢᱮᱱᱫᱟ ᱟᱢ ᱜᱮᱛᱚᱢ ᱵᱟᱹᱲᱤᱡ ᱠᱮᱫᱟ ᱫᱮᱱ ᱩᱫᱩᱜᱴᱟᱜᱽ ᱛᱟᱞᱟᱝ ᱢᱮ ᱟᱞᱟᱝ ᱜᱮᱞᱟᱝ ᱧᱮᱞᱮᱭᱟ᱾ ᱪᱤᱠᱤ ᱪᱩᱠᱩᱛᱮ ᱧᱮᱞ ᱧᱟᱢ ᱞᱟᱝᱼᱟᱭ
ᱛᱚᱵᱮ ᱪᱮᱫᱠᱟ ᱠᱚ ᱥᱮᱨᱮᱧ ᱜᱮᱭᱟ ᱩᱱᱠᱩ ᱨᱚᱴᱮ ᱠᱚ ᱛᱚᱵᱮ ᱵᱷᱟᱜᱮ ᱜᱮᱭᱟ ᱠᱚ ᱥᱮ ᱵᱟᱹᱲᱤᱡ ᱜᱮᱭᱟ ᱠᱚ?
ᱪᱤᱞᱤ?
ᱴᱨᱚᱴᱮ
ᱩᱱᱠᱩ ᱪᱮᱫ ᱮᱢ ᱞᱟᱹᱭ ᱠᱚᱣᱟ ᱩᱱᱠᱩ ᱵᱷᱟᱜᱤ ᱠᱚᱦᱚᱸ ᱵᱷᱟᱜᱤ ᱜᱤᱧ ᱵᱩᱡ ᱠᱚᱣᱟ ᱛᱚ
ᱵᱟᱨ ᱨᱚᱲ ᱠᱚ ᱩᱨᱩ ᱵᱩᱡᱽ ᱫᱟᱲᱮᱭᱟᱜᱼᱟ ᱯᱟᱥᱮ ᱵᱟᱝ ᱱᱚᱛᱮᱱ ᱠᱚᱫᱚ ᱛᱷᱤᱲᱤᱡ ᱠᱚᱠᱚ ᱨᱚᱲ ᱛᱚ ᱴᱟᱨᱟᱜᱼ ᱴᱟᱨᱟᱜ
ᱡᱚᱠᱷᱟ ᱜᱮᱧ ᱞᱟᱹᱭᱮᱫ ᱢᱮᱫᱚᱭᱟ ᱟᱹᱰᱤ ᱦᱟᱞᱠᱟ ᱜᱮᱭᱟ ᱚ ᱵᱩᱡᱷᱽ ᱠᱮᱫᱟ ᱟᱞᱚᱢ ᱦᱚᱸᱛᱚᱭᱟ ᱪᱟᱵᱟᱭᱮᱱ ᱫᱩᱠᱩ
ᱟ ᱥᱟᱨᱠᱟᱥ ᱧᱮᱞ ᱯᱮ ᱪᱟᱞᱟᱣ ᱟᱠᱟᱱᱟ ᱥᱮ ᱪᱮᱫ ᱡᱚᱠᱟᱨ ᱯᱷᱚᱠᱟᱨ ᱠᱚᱠᱚ ᱦᱤᱡᱩᱜ ᱠᱟᱱᱟ
ᱦᱳᱭ ᱦᱤᱡᱩᱜ ᱠᱟᱱᱟ ᱠᱚ ᱪᱮᱫ ᱮᱢ ᱪᱤᱠᱟᱹ ᱫᱟᱲᱮᱭᱟᱜᱼᱟ᱾
ᱚᱸ ᱛᱤᱥ ᱠᱷᱚᱱᱟᱜ ᱯᱮ ᱞᱟᱜᱟᱣ ᱠᱟᱜᱼᱟ? ᱛᱤᱥ ᱠᱷᱚᱱᱟᱜ ᱯᱮ ᱞᱟᱜᱟᱣ ᱠᱟᱜᱼᱟ ᱡᱚᱵᱠᱟᱲ ᱠᱚ ᱥᱟᱨᱠᱟᱥ ᱠᱚ?
ᱟᱞᱤ ᱟᱹᱞᱤᱧ ᱞᱤᱧ ᱪᱟᱵᱟ ᱞᱮᱫᱟ ᱟᱢ ᱵᱟᱢ ᱪᱟᱵᱟ ᱠᱮ ᱨᱮᱦᱚᱸ᱾ ᱛᱚᱨ ᱢᱮ ᱦᱮᱸ ᱢᱟᱹᱨᱤᱪ ᱤᱧ ᱨᱚᱦᱚ ᱫᱟᱞᱮ ᱨᱚᱜᱟ ᱨᱚᱜᱟ ᱦᱮᱸ ᱛᱚ ᱾ ᱴᱷᱤᱠᱜᱮᱭᱟ ᱢᱟ ᱛᱟᱦᱞᱮ ᱢᱤᱫᱴᱟᱝ ᱜᱚᱞᱯᱚ ᱞᱟᱹᱭᱟᱹᱧ ᱛᱟᱞᱟᱝ ᱢᱮᱥᱮ ᱚᱱᱟ ᱠᱩᱫᱩᱢ ᱠᱚ ᱡᱟᱦᱟᱱᱟᱜ ᱜᱮ᱾ ᱚᱠᱟ ᱢᱟᱨᱟᱝ ᱧᱚᱜᱼᱟ᱾
ᱠᱩᱫᱩᱢ
ᱨᱚᱲ ᱟᱢᱟᱜ ᱜᱮ ᱵᱟᱹᱲᱛᱤᱜ ᱛᱟᱢᱟ ᱰᱷᱮᱨᱚᱜ ᱛᱟᱢᱟ᱾
ᱠᱩᱫᱩᱢ ᱨᱮ ᱠᱩᱲᱤᱫ ᱠᱩᱲᱤᱫ ᱛᱚᱵᱮ ᱚᱱᱮ ᱚᱠᱟ ᱥᱮᱫ ᱪᱟᱞᱟᱣ ᱮᱱᱟ? ᱡᱟᱦᱟᱸ ᱥᱮᱫ ᱜᱮ ᱪᱟᱞᱟᱣ ᱠᱟᱱᱟ ᱛᱚᱵᱮ ᱦᱤᱡᱩᱜ ᱛᱮ ᱠᱟᱹᱴᱤᱡ ᱥᱳᱢᱚᱭ ᱞᱟᱜᱟᱜᱼᱟ ᱚᱱᱟ ᱟᱹᱜᱩᱭ ᱦᱩᱭᱩᱜᱼᱟ᱾
ᱟᱹᱰᱤ ᱪᱩᱦᱟᱱ ᱡᱤᱱᱤᱥ ᱠᱚᱭᱚᱜ ᱞᱮᱠᱷᱟᱱ ᱱᱚᱜᱼᱱᱟ ᱨᱮᱱᱟᱜ ᱢᱮᱫ ᱩᱸ ᱦᱩᱸᱜᱼᱩᱸ ᱜᱮᱴ ᱛᱟᱭ ᱫᱚ ᱱᱩᱭ ᱫᱚ
ᱠᱩᱫᱩᱢ ᱨᱮ ᱠᱩᱲᱤᱫ ᱠᱩᱲᱤ ᱚᱱᱛᱮ ᱢᱤᱫ ᱰᱟᱞᱟ ᱥᱩᱯᱟᱹᱨᱤ ᱚᱠᱟᱴᱟᱜ ᱫᱷᱤᱨᱤ ᱵᱟᱝ ᱰᱩᱵᱩᱡᱚᱜᱼᱟ?
ᱪᱮᱜ
ᱫᱟᱹᱧ ᱢᱤᱫ ᱰᱟᱞᱟ ᱥᱩᱯᱟᱹᱨᱤ ᱚᱴᱟᱜ ᱵᱟᱝ ᱰᱩᱵᱩᱡᱚᱜᱼᱟ ᱚᱴᱟᱜ ᱫᱷᱤᱨᱤ ᱵᱟᱝ ᱰᱩᱵᱩᱡᱚᱜᱼᱟ ᱚᱱᱮ ᱚᱱᱠᱟᱱᱟᱜ
ᱚᱠᱟᱴᱟᱜ ᱫᱷᱤᱨᱤ ᱵᱟᱝ ᱰᱩᱵᱚᱡᱚᱜ-ᱟ ᱢᱤᱫ ᱰᱟᱞᱟ ᱪᱮᱫ ᱮ ᱞᱟᱹᱭ ᱠᱮᱫᱟ ᱢᱤᱫ ᱰᱟᱞᱟ ᱥᱩᱯᱟᱹᱨᱤ
ᱦᱚᱸ ᱚᱠᱟᱴᱟᱜ ᱫᱷᱤᱨᱤ ᱵᱟᱝ ᱰᱩᱵᱩᱡᱚᱜᱼᱟ᱾
ᱚᱠᱟᱴᱟᱜ ᱫᱷᱤᱨᱤ ᱵᱟᱝ ᱰᱩᱵᱩᱡᱚᱜᱼᱟ
ᱦᱮᱸ
ᱢᱤᱫ ᱰᱟᱞᱟ ᱥᱩᱯᱟᱹᱨᱤ ᱚᱠᱟᱴᱟᱜ ᱫᱷᱤᱨᱤ ᱵᱟᱝ ᱰᱩᱵᱩᱡᱚᱜ ᱦᱮᱸ ᱢᱤᱫ ᱴᱷᱮᱜ ᱢᱤᱫ ᱰᱟᱞᱟ ᱥᱩᱯᱟᱹᱨᱤ ᱜᱚᱝᱠᱮ ᱱᱚᱣᱟ ᱨᱮᱱᱟᱜ
ᱦᱮᱸ ᱚᱠᱟᱴᱟᱜ ᱫᱷᱤᱨᱤ ᱵᱟᱝ ᱰᱩᱵᱩᱡᱚᱜ-ᱟ ᱚᱱᱟ ᱞᱟᱹᱭ ᱢᱮ
ᱚᱱᱟ ᱜᱮᱛᱚ ᱵᱟᱨ ᱵᱟᱨᱭᱟᱢ ᱠᱩᱞᱤ ᱠᱮᱫᱤᱧᱟ ᱢᱟᱱᱮ ᱵᱟᱨ ᱨᱚᱠᱚᱢ ᱦᱩᱭᱱᱟ ᱤᱧ ᱛᱚᱨᱚᱯ ᱠᱷᱚᱱ ᱫᱚ ᱡᱟᱦᱟᱸᱧ ᱪᱤᱱᱛᱟᱹ ᱧᱟᱢ ᱠᱮᱫᱟ ᱟᱫᱚ ᱚᱱᱟ ᱢᱤᱫᱴᱟᱝ ᱛᱮ ᱞᱟᱹᱭ ᱞᱟᱜᱟᱣ ᱤᱧᱟ ᱥᱮ ᱡᱚᱵᱟᱵ ᱫᱚ ᱥᱮ ᱪᱮᱫ
ᱚᱱᱟ ᱫᱚ ᱵᱟᱢ ᱵᱩᱡᱽ ᱫᱟᱲᱮᱭᱟᱫᱟ ᱱᱚᱣᱟ ᱫᱚ ᱦᱤᱭᱟᱹᱞᱤ ᱜᱚᱞᱯᱷᱚ ᱦᱩᱭᱮᱱᱟ ᱠᱩᱫᱩᱢ ᱠᱩᱲᱤᱫ ᱫᱚ ᱵᱟᱝ ᱦᱩᱭ ᱞᱮᱱᱟ ᱚᱱᱟ ᱫᱚ ᱾ ᱫᱷᱮᱴ ᱟᱢᱫᱚ ᱵᱟᱢ ᱵᱩᱡᱽ ᱫᱟᱲᱮᱭᱟᱜ ᱠᱟᱱᱟ ᱚᱱᱟ ᱠᱚᱫᱚ ᱾
ᱵᱩᱡᱽᱪᱚᱧ ᱢᱮ ᱮᱢᱚᱱ ᱠᱟᱛᱷᱟ ᱤᱧ ᱦᱚᱧ ᱢᱮᱛᱟᱢᱟ ᱟᱢ ᱵᱩᱡᱽ ᱫᱟᱲᱮᱭᱟᱜ ᱟᱢ ᱠᱤ ᱚᱱᱠᱟ ᱟᱡᱜᱩᱵᱤ ᱴᱟᱴᱠᱟ ᱜᱮᱢ ᱡᱟᱦᱟᱱᱟᱜ ᱜᱮ ᱞᱟᱹᱭ ᱜᱤᱰᱤ ᱠᱟᱜ ᱠᱷᱟᱱ ᱾
ᱚᱸ᱾ ᱠᱩᱫᱩᱢ ᱦᱮᱸ ᱠᱩᱫᱩᱢ ᱛᱚ ᱞᱟᱹᱭ ᱦᱩᱭᱩᱜ-ᱟ ᱥᱮᱫᱟᱭ ᱠᱚᱠᱚ ᱞᱟᱹᱭ ᱵᱟᱲᱟ ᱟᱠᱟᱫ-ᱟ ᱚᱱᱟ ᱦᱚᱸ ᱨᱟᱪᱟ ᱨᱮ ᱜᱟᱷᱞᱴᱟ ᱜᱷᱚᱞ ᱴᱟ ᱛᱮ ᱱᱤᱛᱚᱝ ᱢᱟ ᱦᱤᱲᱤᱧ ᱪᱟᱵᱟᱣ ᱟᱠᱟᱱ ᱚᱱᱟ ᱠᱚᱫᱚ ᱪᱮᱫ ᱦᱚᱸ ᱵᱟᱝ ᱫᱤᱥᱟᱹᱜ ᱠᱟᱱ ᱾ ᱦᱮᱸ?
ᱦᱮᱸ ᱳᱭ ᱟᱨᱠᱤ ᱚᱱᱟ ᱠᱚᱜᱮ ᱾ ᱮᱠᱥᱚ ᱪᱩᱣᱟᱞ
ᱦᱳᱭ ᱛᱳ ᱵᱷᱤᱰᱤᱭᱳ ᱨᱮ ᱧᱮᱞ ᱞᱟᱜᱟᱜ-ᱟ ᱛᱚᱵᱮ ᱚᱱᱟ ᱠᱚᱫᱚ ᱪᱮᱫ ᱠᱚ ᱟᱨᱦᱚᱸ ᱢᱤᱫ ᱫᱷᱟᱣ ᱢᱟᱱᱮ ᱫᱚᱲᱦᱟᱭ ᱦᱩᱭᱩᱜ-ᱟ ᱵᱟᱠᱷᱟᱡ ᱫᱚ ᱵᱟᱝ ᱫᱤᱥᱟᱹᱜ ᱠᱟᱱᱟ ᱚᱱᱟ ᱠᱚᱦᱚᱸ ᱦᱟᱲᱟᱢᱵᱟ ᱦᱚᱸ ᱛᱚᱭ ᱞᱟᱦᱟᱭᱮᱱᱟ ᱦᱟᱱᱟ ᱫᱷᱟᱨᱮ ᱾
ᱦᱩᱸ ᱚᱱᱟ ᱠᱩᱫᱩᱢ ᱠᱚ ᱧᱟᱢ
ᱩᱱᱠᱩ ᱠᱚᱜᱮ ᱠᱚ ᱞᱟᱹᱭᱮᱫ ᱛᱟᱦᱮᱸᱜ ᱟᱨ ᱩᱱᱠᱩ ᱠᱚᱜᱮ ᱠᱚ ᱪᱟᱞᱟᱣ ᱮᱱᱟ ᱛᱚ ᱵᱟᱠᱚ ᱥᱟᱨᱮᱡ ᱦᱚᱴᱚ ᱟᱠᱟᱫᱟ ᱥᱟᱨᱮᱡ ᱨᱮᱦᱚ ᱠᱚ ᱦᱤᱲᱤᱧ ᱠᱟᱱᱟ ᱠᱟᱞᱪᱟᱨ ᱠᱚ ᱵᱟᱹᱱᱩᱜ-ᱟ ᱚᱱᱟ ᱱᱤᱭᱟᱹ ᱦᱚᱸ ᱾
ᱦᱩᱸ ᱾ ᱦᱚᱜ-ᱚᱭ ᱛᱚ ᱜᱷᱩᱲᱤ ᱠᱚᱦᱚᱸ ᱪᱮᱫᱠᱟ ᱡᱮ ᱯᱟᱨᱚᱢᱚᱜ ᱠᱟᱱᱟ ᱛᱮᱦᱮᱧ ᱫᱚ ᱾
ᱦᱮᱸ ᱱᱤᱛᱚᱝ ᱫᱚ ᱫᱤᱱᱠᱟᱞ ᱠᱚᱫᱚ ᱥᱳᱞᱳ ᱥᱳᱞᱳ ᱜᱮ ᱵᱩᱡᱷᱟᱹᱜ-ᱟ ᱾ ᱠᱟᱹᱢᱤ ᱫᱤᱱ ᱫᱚ ᱦᱤᱛᱚᱜ ᱚᱱᱠᱟᱜᱮ ᱵᱩᱡᱷᱟᱹᱜ-ᱟ ᱡᱟᱦᱟᱱᱟᱜ ᱨᱟᱹᱥᱠᱟᱹ ᱠᱚᱨᱮᱢ ᱛᱟᱦᱮᱸ ᱞᱮᱱᱠᱷᱟᱱ ᱪᱟᱬ ᱛᱟᱵᱚᱜ-ᱟ ᱾ ᱫᱩᱠᱠᱷᱚ ᱨᱮᱢ ᱛᱟᱦᱮᱸ ᱞᱮᱱᱠᱷᱟᱱ ᱠᱤᱪᱷᱩ ᱥᱳᱞᱳᱜ-ᱟ ᱚᱱᱠᱟᱜᱮ ᱱᱚᱣᱟ ᱠᱚᱦᱚᱸ ᱾
ᱦᱩᱸ ᱪᱮᱫ ᱡᱮᱢ ᱞᱟᱹᱭᱟ ᱟᱹᱰᱤ ᱟᱹᱰᱤ ᱡᱟᱞᱟ ᱡᱟᱞᱟᱛᱚᱱ ᱫᱤᱱ ᱛᱤᱭᱟᱹᱜ ᱮᱱᱟ ᱾
ᱦᱮᱸ ᱱᱤᱛᱚᱜ ᱪᱤᱠᱟᱹ ᱫᱟᱲᱮᱭᱟᱜ ᱟᱢ ᱞᱟᱹᱭ ᱢᱮ ᱢᱟ ᱡᱚᱛᱚ ᱢᱚᱞᱚᱝ ᱨᱮ ᱚᱞ ᱢᱮᱱᱟᱜ ᱟᱥᱮ ᱱᱚᱣᱟ ᱠᱚᱫᱚ ᱾
ᱦᱩᱸ ᱧᱮᱞ ᱦᱚᱪᱚᱧ ᱢᱮ ᱫᱟᱜ
ᱪᱤᱠᱟᱹ ᱫᱟᱲᱮᱭᱟᱜ-ᱟᱢ ᱞᱟᱹᱭ ᱢᱮ ᱢᱟ ᱾
ᱚᱱᱟ ᱜᱮᱛᱚ ᱱᱚᱣᱟ ᱡᱮᱣᱮᱫ ᱡᱤᱵᱚᱱ ᱨᱮ
ᱦᱮᱸ ᱾
ᱪᱮᱫ ᱠᱚᱢ ᱪᱤᱠᱟᱹ ᱫᱟᱲᱮᱭᱟᱜ-ᱟ ᱾
ᱦᱮᱸ ᱪᱮᱫ ᱠᱚᱢ ᱪᱤᱠᱟᱹ ᱫᱟᱲᱮᱭᱟᱜ-ᱟ ᱚᱱᱟ ᱫᱚ ᱠᱚᱨᱟᱣ ᱜᱮ ᱞᱟᱜᱟᱜ-ᱟ ᱛᱚ ᱮᱠᱷᱚᱱ ᱫᱚ ᱚᱦᱚᱢ ᱞᱟᱹᱭ ᱠᱮᱭᱟ ᱦᱟᱸᱜ ᱾
ᱦᱩᱸ ᱾
ᱛᱮᱦᱮᱧ ᱢᱮᱱᱟᱜ ᱢᱮᱭᱟ ᱜᱟᱯᱟ ᱵᱟᱹᱱᱩᱜ ᱢᱮᱭᱟ ᱦᱟᱸᱜ ᱚᱱᱮ ᱚᱱᱠᱟᱱᱟᱜ ᱜᱚᱞᱯᱷᱚ ᱦᱚᱸ ᱦᱩᱭ ᱫᱟ
ᱢᱮᱭᱟᱝ ᱦᱚᱸ ᱵᱟᱢ ᱛᱟᱦᱮᱸ ᱫᱟᱲᱮᱭᱟᱜ-ᱟ ᱾
ᱢᱮᱭᱟᱝ ᱜᱟᱯᱟ ᱜᱟᱯᱟ ᱜᱮ ᱦᱟᱸᱜ ᱪᱟᱵᱟᱜ-ᱟ ᱫᱤᱱ ᱠᱚᱦᱚᱸ ᱾
ᱦᱮᱸ ᱾
ᱦᱚᱲ ᱛᱤᱱᱟᱹᱜ ᱵᱤᱥᱥᱟᱹᱥ ᱠᱟᱛᱮ ᱦᱟᱱᱮ ᱟᱴᱷᱟᱥ ᱫᱤᱱ ᱨᱮᱱᱟᱜ ᱠᱚ ᱨᱤᱪᱟᱨᱡᱽ ᱮᱫᱟ ᱦᱳᱭ ᱛᱳ ᱵᱟᱧᱪᱟᱜ ᱟᱢ ᱥᱮ ᱵᱟᱢ ᱵᱟᱧᱪᱟᱜ-ᱟ ᱩᱱᱟᱹᱜ ᱫᱤᱱ ᱾
ᱦᱩᱸ ᱾
ᱚᱱᱮ ᱚᱱᱠᱟ ᱟᱨᱠᱤ ᱚᱦᱚᱢ ᱞᱟᱹᱭ ᱠᱮᱭᱟ ᱚᱱᱟ ᱠᱚᱨᱮᱱᱟᱜ ᱫᱚ ᱪᱤᱠᱟᱹ ᱜᱚᱫᱚᱜ ᱟᱢ ᱪᱤᱠᱟᱹ ᱵᱟᱝ ᱦᱟᱸᱜ ᱾
ᱦᱩᱸ ᱚᱱᱟ ᱜᱮ ᱛᱚ ᱜᱚᱱᱚᱯᱚᱛᱤ ᱵᱟᱯᱯᱟ
ᱨᱳᱜᱽ ᱠᱚᱦᱚᱸ ᱫᱚᱢᱮ ᱵᱚᱞᱚ ᱟᱠᱟᱱᱟ ᱱᱤᱛᱚᱝ ᱫᱚ ᱾ ᱟᱪᱠᱠᱟ ᱜᱮ ᱦᱚᱲ ᱠᱚᱠᱚ ᱜᱩᱡᱩᱜ ᱠᱟᱱᱟ ᱾
ᱦᱮᱸ ᱾
ᱚᱱᱟ ᱠᱚ ᱜᱟᱱᱚᱜ ᱟᱥᱮ ᱵᱟᱝ ᱚᱱᱟ ᱠᱚᱦᱚᱸ ᱞᱟᱹᱭ ᱦᱚ ᱞᱟᱹᱭ ᱦᱩᱭᱩᱜ ᱠᱟᱱᱟ ᱾
ᱦᱮᱸᱛᱚ ᱡᱮᱢᱚᱱ ᱪᱮᱫ ᱮᱢ ᱞᱟᱹᱭᱟ ᱪᱮᱫ ᱵᱟᱝ᱾
ᱚᱱᱟᱜᱮ ᱡᱟᱦᱟᱸᱭ ᱡᱟᱦᱟᱸᱭ ᱠᱚᱠᱚ ᱵᱟᱲᱟᱭ ᱛᱟᱦᱮᱸᱫ ᱩᱱᱠᱩ ᱛᱚ ᱵᱟᱠᱚ ᱧᱮᱧᱟᱢ ᱵᱟᱲᱟᱜ ᱠᱟᱱᱟ᱾ ᱠᱟᱱᱟ ᱱᱤᱛᱚᱝ ᱫᱚ ᱚᱠᱚᱭᱮᱢ ᱠᱩᱞᱤᱹᱭᱮᱭᱟ ᱚᱱᱠᱟᱹ
ᱦᱩᱸ ᱜᱚᱞᱯᱚ ᱦᱩᱭᱩᱹᱜ ᱠᱟᱱᱟ᱾
ᱚᱻ
ᱚᱱᱠᱟᱱ ᱵᱟᱲᱟᱹᱭ ᱵᱟᱲᱟᱹᱭ ᱦᱚᱲ ᱠᱚᱫᱚᱹ ᱵᱟᱠᱚ ᱧᱮᱧᱟᱢ ᱵᱟᱲᱟᱹᱜ ᱠᱟᱱᱟ ᱛᱮᱦᱮᱧ ᱫᱚ ᱢᱟᱱᱮ ᱚᱠᱟᱥᱮᱫ ᱪᱚᱠᱚ ᱪᱟᱞᱟᱹᱣ ᱠᱟᱱ ᱪᱚᱝ ᱪᱮᱫ ᱪᱚᱝ᱾
ᱦᱩᱸ᱾
ᱦᱮᱡ ᱞᱮᱱᱹᱠᱷᱟᱱ ᱠᱚ ᱵᱷᱟᱹᱜᱮ ᱠᱚᱜᱼᱟ ᱡᱮ ᱠᱩᱞᱤ ᱠᱟᱛᱮᱫ ᱠᱷᱚᱵᱚᱨ ᱦᱟᱛᱟᱹᱣ ᱦᱩᱭ ᱠᱚᱜᱼᱟ ᱚᱠᱟᱴᱟᱜ ᱵᱷᱟᱹᱜᱮᱭᱟ ᱚᱠᱟᱴᱟᱜ ᱵᱟᱹᱲᱤᱡᱼᱟ᱾ ᱪᱮᱫ ᱞᱮᱠᱟᱱᱟᱜ ᱪᱟᱞᱟᱜᱼᱟ ᱚᱠᱟ ᱞᱮᱠᱟᱱᱟᱜ ᱵᱟᱝ ᱪᱟᱞᱟᱜᱼᱟ᱾ ᱛᱚ ᱩᱱᱠᱩ ᱦᱚᱛᱚ ᱵᱟᱠᱚ ᱧᱮᱞ ᱵᱟᱲᱟᱹᱜ ᱠᱟᱱᱟ ᱛᱮᱦᱤᱧ ᱫᱚ᱾ ᱦᱳᱭᱛᱳ ᱡᱟᱦᱟᱸ ᱥᱮᱫ ᱠᱟᱹᱢᱤ ᱢᱟᱢᱤ ᱧᱟᱢ ᱠᱟᱫᱟ ᱠᱚ ᱥᱮ ᱠᱟᱹᱢᱤ ᱠᱚ ᱪᱟᱞᱟᱣ ᱠᱟᱱᱟ ᱧᱤᱫᱟᱹ ᱦᱚᱸ ᱢᱟᱱᱮ ᱯᱟᱴ ᱴᱟᱭᱤᱢ ᱡᱚᱵ ᱞᱮᱠᱟ ᱠᱚ ᱠᱟᱹᱢᱤᱭᱮᱫ-ᱟ ᱥᱮᱪᱮᱫ᱾
ᱦᱮᱸ᱾
ᱦᱩᱭ ᱫᱟᱲᱮᱭᱟᱜᱼᱟ ᱚᱱᱟ ᱠᱚᱦᱚᱸ ᱚᱦᱚᱢ ᱞᱟᱹᱭ ᱠᱮᱭᱟ᱾
ᱟᱫᱚ ᱟᱵᱚ ᱫᱚ ᱱᱚᱜ ᱚᱱᱠᱟᱱ ᱦᱚᱲ ᱛᱚ ᱢᱟᱱᱮ ᱠᱟᱹᱢᱤ ᱠᱚᱦᱚᱸ ᱵᱟᱱᱩᱜ ᱛᱟᱵᱚᱱᱟ ᱢᱟᱱᱮ ᱪᱮᱫ ᱮᱢ ᱞᱟᱹᱭᱟ ᱢᱟᱱᱮ ᱠᱟᱹᱢᱤ ᱦᱚᱸ ᱵᱟᱵᱚᱱ ᱧᱟᱢ ᱮᱫᱟ᱾ ᱢᱟᱱᱮ ᱵᱟᱝ ᱪᱮᱫ ᱤᱧ ᱞᱟᱹᱭᱟᱢᱟ ᱢᱟᱱᱮ ᱱᱩᱱᱟ ᱨᱮᱱᱟᱹᱜ ᱠᱳᱱᱳ ᱥᱚᱵᱽᱫᱚ ᱵᱟᱹᱱᱩᱜ-ᱟ ᱤᱧ ᱴᱷᱮᱜ᱾